ᱦᱮᱞᱳ᱾
ᱦᱳᱭ ᱨᱚᱲ ᱟᱸᱡᱚᱢᱚᱜ ᱠᱟᱱ ᱜᱮᱭᱟ᱾
ᱦᱮᱸ ᱟᱢᱟᱜ ᱨᱚᱲ ᱤᱥᱯᱚᱥᱴᱚ ᱟᱸᱡᱚᱢᱚᱜ ᱠᱟᱱᱟ᱾
ᱟᱫᱚ ᱦᱳᱭ ᱱᱚᱝᱠᱟ ᱧᱮᱞ ᱢᱮᱠᱷᱟᱱ ᱟᱥᱮᱯᱟᱥᱮ ᱱᱚᱝᱠᱟ ᱡᱮᱢᱚᱱ ᱟᱞᱚ ᱥᱟᱞ ᱢᱟ ᱡᱚᱱᱮᱜ
ᱚ ᱦᱮᱸ ᱦᱳᱭ᱾
ᱦᱳᱭ ᱱᱟᱠᱷᱟᱱ ᱟᱫᱚ, ᱪᱮᱜ ᱠᱚᱢ ᱪᱤᱠᱟᱹᱭᱮᱜᱼᱟ ᱛᱟᱦᱚᱞᱮ ᱱᱤᱛᱚᱜ ᱫᱚ?
ᱚᱜ, ᱦᱚᱜᱼᱚ ᱼᱼ ᱠᱟᱹᱢᱤ ᱠᱚ ᱥᱟᱹᱛ ᱵᱟᱲᱟ ᱠᱟᱛᱮᱫ ᱜᱮ ᱱᱟᱠᱷᱟᱱ ᱫᱩᱲᱩᱵ ᱵᱟᱲᱟ ᱠᱚ ᱦᱳᱭ ᱠᱟᱱᱟ। ᱚ ᱱᱤᱛᱚᱜ ᱫᱚ, ᱟᱨ ᱟᱢ ᱫᱚ ᱱᱟᱠᱷᱟᱱ ᱪᱮᱫ ᱠᱚᱢ ᱪᱤᱠᱟᱹᱭᱮᱜᱼᱟ ᱱᱤᱛᱳᱜ? ᱟᱨ ᱦᱚᱸᱜᱼᱛᱮ ᱱᱤᱛᱳᱜ ᱪᱮᱜᱠᱟ ᱥᱤᱛᱩᱝ ᱠᱟᱜᱼ ᱟᱭ? ᱥᱮ ᱫᱟᱜ ᱮ ᱟᱭ
ᱦᱳᱭ ᱤᱧᱦᱚᱸ ᱛᱮᱦᱮᱧ ᱫᱚ ᱠᱷᱟᱡ ᱚᱲᱟᱜ ᱨᱮᱜᱮ ᱢᱤᱱᱟᱹᱧᱟ, ᱠᱟᱹᱢᱤ ᱠᱚᱢᱟ ᱪᱟᱞᱟᱜ ᱠᱟᱱ ᱜᱮᱭᱟ ᱦᱩᱲᱩ ᱨᱚᱦᱚᱭ ᱠᱚ, ᱟᱫᱚ ᱚᱲᱟᱜ ᱨᱮᱜᱮ ᱢᱤᱱᱟᱹᱧᱟ ᱠᱷᱟᱡ ᱤᱧ ᱫᱚ ᱛᱮᱦᱮᱧ ᱫᱚ᱾
ᱦᱳᱭ᱾
ᱟᱨ ᱱᱚᱝᱠᱟ ᱥᱤᱛᱩᱝ ᱢᱮᱱᱛᱮᱫᱚ ᱟᱞᱮ ᱥᱮᱫ ᱫᱚ ᱠᱟᱹᱴᱤᱡ।
ᱦᱩᱸ ᱦᱩᱸ।
ᱠᱟ ᱨᱤᱢᱤᱞ ᱫᱚ ᱫᱚᱢᱮ ᱵᱟᱝ ᱧᱮᱞᱚᱜᱚᱜ ᱠᱟᱱᱟ।
ᱚ᱾
ᱟᱫᱚ ᱦᱳᱭ᱾ ᱟᱠᱷᱟᱱ ᱼᱼ
ᱮᱸᱻ ᱱᱚᱛᱮ ᱫᱚ ᱵᱟᱠᱷᱟᱱ, ᱦᱮᱸ।
ᱦᱳᱭ, ᱞᱟᱹᱭᱫᱟᱹᱧ ᱤᱭᱟᱹ ᱦᱚᱜᱼᱚᱭ। ᱦᱚᱜᱼ ᱱᱮ ᱼᱼ ᱛᱟᱨ ᱫᱤᱱ, ᱦᱚᱸᱜᱼᱚᱭ ᱱᱮᱛᱟᱨ ᱫᱤᱱ। ᱢᱟᱱᱮ ᱟᱫᱚ ᱮᱸ ᱼᱼ
ᱠᱷᱮᱞᱳᱰ ᱠᱚ ᱞᱟᱦᱟ ᱛᱮ ᱠᱷᱮᱞ ᱵᱟᱲᱟ ᱠᱟᱜᱼᱟ ᱥᱮ ᱼᱼ ᱦᱳᱭ, ᱟᱸᱡᱚᱢᱚᱜ ᱠᱟᱱᱟ?
ᱦᱮᱸ, ᱤᱧᱟᱹᱜ ᱨᱚᱲ ᱤᱥᱯᱚᱥᱴᱚᱢ ᱟᱸᱡᱚᱢ ᱮᱫᱟᱢ?
ᱠᱟᱱ ᱜᱮᱭᱟ।
ᱦᱮᱸ, ᱤᱧ ᱱᱤᱛᱚᱜ ᱤᱧ ᱟᱸᱡᱚᱢ ᱮᱫᱟ ᱟᱢᱟᱜ ᱨᱚᱲ।
ᱟᱪᱪᱷᱟ, ᱞᱟᱹᱭᱟ ᱼᱼ ᱦᱮᱸ ᱞᱟᱹᱭᱮᱫᱟᱹᱧ ᱤᱧᱫᱚ ᱪᱮᱫ ᱠᱷᱮᱞ ᱠᱚᱢ ᱠᱷᱮ ᱼᱼ ᱮᱸᱸ ᱠᱷᱮᱞᱳᱰ ᱵᱟᱲᱟ ᱠᱟᱜ? ᱪᱮᱫ ᱠᱷᱮᱞᱳᱰ ᱮᱸ ᱵᱟᱲᱟᱭᱟ? ᱱᱮᱛᱟᱨ ᱫᱤᱱ ᱦᱳᱭᱳᱜᱼᱟ। ᱦᱚᱱᱟ ᱫᱟᱜ ᱡᱟᱯ ᱼᱼ
ᱟᱜ ᱟᱻ ᱱᱮᱛᱟᱨ ᱵᱚᱞᱛᱮ, ᱮ ᱫᱟᱜ ᱡᱟᱹᱯᱩᱫ ᱵᱚᱞᱛᱮ ᱼᱼ ᱮᱸ ᱚᱝᱠᱟ ᱫᱚ ᱱᱟᱠᱷᱟᱱ, ᱮᱸᱻ ᱟᱸᱻ ᱥᱟᱵ ᱼᱼ ᱵᱟᱝ ᱤᱧ ᱫᱚ ᱱᱚᱝᱠᱟ ᱫᱚ ᱢᱟᱱᱮ ᱼᱼ ᱱᱮᱛᱟᱨ ᱫᱤᱱ ᱫᱚ ᱱᱚᱝᱠᱟ ᱫᱚ, ᱵᱟᱹᱧ ᱟᱸᱡᱚᱢ ᱟᱠᱟᱫᱟ। ᱡᱮ, ᱯᱷᱩᱴᱵᱚᱞ ᱼᱼ ᱫᱩᱧ ᱟᱸᱡᱚᱢ ᱟᱠᱟᱫᱟ। ᱡᱮ, ᱠᱷᱮᱞ ᱦᱳᱭᱩᱜ ᱠᱟᱱᱟ ᱥᱮ ᱱᱚᱰᱮ ᱥᱮ ᱚᱸᱰᱮ। ᱛᱚ, ᱟᱞᱮ ᱴᱷᱮᱱ ᱫᱚ ᱱᱚᱝᱠᱟ ᱫᱚ ᱵᱟᱝ ᱦᱩᱭ ᱠᱟᱱᱟ। ᱯᱷᱩᱴᱵᱚᱞ ᱠᱷᱮᱞ ᱫᱚ ᱱᱮᱛᱟᱨ ᱫᱤᱱ ᱫᱚ।
ᱟᱪᱪᱷᱟ। ᱟᱫᱚ ᱦᱳᱭ। ᱱᱮᱛᱟᱨ ᱫᱤᱱ ᱫᱚ ᱯᱷᱩᱴᱵᱚᱞ ᱠᱷᱮᱞ ᱠᱚᱦᱚᱸ ᱦᱩᱭᱩᱜ ᱜᱮᱭᱟ। ᱟᱪ ᱼᱼ ᱪᱷᱟ ᱚᱱᱟ ᱼᱼ ᱟᱨ, ᱛᱟᱦᱚᱞᱮ ᱟᱯᱮ ᱥᱮᱫ ᱫᱚᱢ ᱞᱟᱹᱭᱮᱫᱼᱟ᱾ ᱵᱟᱝ ᱦᱳᱭ ᱵᱟᱲᱟᱜ ᱠᱟᱱᱟ। ᱮ ᱱᱚᱝᱠᱟ ᱛᱟᱦᱚᱞᱮ ᱦᱳᱭ ᱫᱚ ᱦᱳᱭᱩᱜᱚᱜ ᱦᱩᱭᱩᱜᱼᱟ। ᱟᱫᱚ ᱱᱚᱝᱠᱟᱱ ᱫᱤᱱ ᱫᱚ ᱵᱟᱝ ᱦᱩᱭᱩᱜᱼᱟ। ᱮᱴᱟᱜ ᱫᱤᱱ ᱠᱚ ᱦᱩᱭ ᱵᱟᱲᱟᱜ ᱜᱮᱭᱟ᱾ ᱥᱮ ᱪᱮᱫ ᱞᱮᱠᱟ?
ᱦᱳᱭ ᱮᱴᱟᱜ ᱫᱤᱱ ᱠᱚᱫᱚ ᱦᱩᱭᱩᱜ ᱜᱮᱭᱟ। ᱱᱚᱣᱟ ᱪᱟᱥ ᱠᱟᱹᱢᱤ ᱫᱤᱱ ᱛᱮᱫᱚ ᱼᱼ ᱦᱚᱸ, ᱚᱱᱠᱟ ᱫᱚ ᱵᱟᱝ ᱦᱩᱭ ᱟᱠᱟᱱᱟ ᱟᱞᱮᱴᱷᱮᱱ ᱫᱚ।
ᱟᱪᱪᱷᱟ।
ᱟᱫᱚ ᱦᱳᱭ, ᱚᱱᱟᱜᱮ ᱟᱫᱚ, ᱚᱠᱟ ᱚᱠᱛᱚ ᱟᱯᱮ ᱚᱱᱟ ᱠᱚᱨᱮᱫ ᱫᱚ ᱠᱷᱮᱞ ᱠᱚ ᱦᱳᱭ ᱵᱟᱲᱟᱜ ᱜᱮᱭᱟ?
ᱮᱸᱜ, ᱟᱜ, ᱚᱠᱛᱚ ᱵᱚᱞᱛᱮ ᱱᱚᱝᱠᱟᱻ, ᱦᱮᱸ ᱚᱱᱟ ᱼᱼ ᱮ ᱵᱤ ᱤᱭᱟᱹ ᱨᱮ। ᱫᱩᱨᱜᱟᱹ ᱯᱩᱡᱟᱹ ᱥᱚᱢᱚᱭ।
ᱟᱪᱪᱷᱟ।
ᱚᱸᱻ ᱫᱩᱨᱜᱟᱹ ᱯᱩᱡᱟᱹ ᱥᱚᱢᱚᱭ ᱜᱮ ᱱᱚᱝᱠᱟ ᱠᱷᱮᱞ ᱠᱚᱫᱚ ᱦᱩᱭ ᱠᱟᱱᱟ। ᱟᱞᱮ ᱱᱚᱣᱟ ᱠᱚᱨᱮᱜ ᱫᱚ। ᱟᱨ ᱟ ᱱᱚᱝᱠᱟ ᱵᱚᱞᱼᱼ ᱛᱮ ᱦᱟᱱᱮ ᱮᱜ ᱟ ᱨᱟᱵᱟᱝ ᱫᱤᱱ ᱡᱟᱦᱟᱸ ᱟᱸ ᱚᱱᱮ ᱢᱟᱠ ‌ᱦᱟᱸᱜ᱾ ᱠᱩᱱᱟᱹᱢᱤ ᱡᱟᱦᱟᱸ ᱵᱚᱱ ᱢᱮᱛᱟᱜ ᱠᱟᱱᱟ ᱡᱟᱦᱟᱸ ᱚᱱᱟ᱾ ᱟᱸᱻᱜ ᱢᱟᱜᱽ ᱯᱷᱟᱹᱜᱩᱱ ᱵᱚᱸᱜᱟ᱾
ᱦᱳᱭ ᱦᱳᱭ᱾
ᱛᱚ ᱛᱚᱠᱷᱚᱱ ᱦᱚᱸ ᱩᱱ ᱥᱩᱢᱟᱹᱭ ᱚᱱᱠᱟ ᱵᱚᱞ ᱠᱷᱮᱞ ᱠᱚᱫᱚ ᱦᱩᱭ ᱠᱟᱱ ᱜᱮᱭᱟ ᱡᱟᱦᱟᱸ ᱱᱚᱸᱰᱮ ᱼ ᱟᱸ ᱵᱤᱫᱩ ᱪᱟᱸᱫᱟᱱ ᱱᱚᱝᱠᱟᱱ ᱯᱩᱡᱟᱹ ᱦᱩᱭᱩᱜ-ᱟ ᱛᱚ ᱚᱱᱟ ᱚᱠᱼᱼ ᱩᱯᱚᱞᱚᱠᱠᱷᱤ ᱜᱮ ᱱᱟᱠᱷᱟᱱ ᱱᱚᱸᱰᱮ ᱯᱷᱩᱴᱵᱚᱞ ᱠᱷᱮᱞ ᱦᱩᱭᱩᱜ ᱜᱮᱭᱟ᱾
ᱟᱪᱪᱷᱟ ᱾ ᱦᱳᱭ ᱵᱤᱸᱫᱩ ᱪᱟᱸᱫᱟᱱ ᱯᱩᱡᱟᱹ ᱦᱚᱸ ᱦᱚᱭ ᱫᱚ ᱟᱫᱚ ᱚᱱᱟ ᱫᱚ ᱚᱝᱠᱟ ᱮᱸ ᱛᱤᱥᱚᱜ ᱦᱩᱭᱩᱜ ᱠᱟᱱᱟ ᱚᱠᱟ ᱵᱤᱸᱫᱩ ᱪᱟᱸᱱᱫᱟᱱ ᱯᱩᱪᱟᱹ ᱫᱚ ᱠᱷᱟᱱ ᱢᱟᱜᱽ ᱵᱚᱸᱜᱟ, ᱦᱳᱭ ᱢᱟᱜᱽ ᱵᱚᱸᱜᱟ ᱯᱟᱨᱚᱢ ᱦᱩᱭᱩᱜ-ᱟ ᱾
ᱦᱳᱭ ᱦᱳᱭ ᱱᱚᱝᱠᱟ ᱢᱟᱠ‌ ᱠᱚ ᱯᱟᱨᱚᱢ ᱚᱝᱠᱟ ᱩᱱ ᱥᱩᱢᱟᱹᱭ ᱜᱮ ᱦᱩᱭᱩᱜ-ᱟ ᱾
ᱠᱟ ᱤᱭᱟᱹ ᱟᱸ ᱯᱷᱩ ᱥᱮ ᱠᱷᱮᱞ ᱠᱚᱫᱚ ᱟᱯᱮ ᱫᱚ ᱵᱟᱝ ᱯᱮ ᱠᱷᱮᱞ ᱵᱟᱲᱟ ᱟᱠᱟᱫᱟ ᱥᱮ ᱟᱨ ᱱᱚᱝᱠᱟ ᱩᱸ ᱜᱟᱱ ᱦᱚᱸ ᱵᱟᱯᱮ‌ ᱥᱮ ᱵᱟᱝ?
ᱩᱸᱦᱩᱸᱜ ᱾ ᱡᱟᱦᱟᱸ ᱱᱚᱣᱟ ᱠᱷᱮᱞ ᱮᱢ ᱞᱟᱹᱭ ᱫᱟ ᱯᱷᱩᱴᱵᱚᱞ ᱠᱷᱮᱞ
ᱦᱳᱭ ᱦᱳᱭ ᱾
ᱦᱳᱭ ᱚᱝᱠᱟ ᱫᱚ ᱠᱷᱮᱞ ᱠᱚᱫᱚ ᱵᱟᱝ ᱜᱮ ᱮᱻ ᱠᱷᱮᱞ ᱠᱚᱫᱚ ᱵᱟᱝ ᱜᱤᱧ ᱠᱷᱮᱞ ᱠᱟᱜ ᱜᱮᱭᱟ ᱾ ᱟᱨ ᱱᱚᱝᱠᱟ ᱧᱮᱧᱮᱞ ᱠᱚᱫᱚ ᱪᱟᱞᱟᱣ ᱦᱩᱭ ᱠᱟᱱ ᱜᱮᱭᱟ ᱱᱚᱝᱠᱟ ᱥᱩᱨ ᱥᱩᱯᱩᱨ ᱥᱩᱨ ᱵᱟᱣᱟᱜ ᱟᱛᱩ ᱨᱮᱱᱟᱜ ᱦᱩᱭ ᱞᱮᱱᱠᱷᱟᱱ ᱪᱟᱞᱟᱣ ᱦᱳᱭᱳᱜ ᱜᱮᱭᱟ ᱟᱨ ᱱᱚᱝᱠᱟ ᱮᱴᱟᱜ ᱟᱛᱩ ᱨᱮᱫᱚ ᱚᱝᱠᱟ ᱵᱟᱝ ᱪᱟᱞᱟᱣ ᱦᱩᱭ ᱠᱟᱱᱟ ᱾
ᱟᱪᱪᱷᱟ ᱾ ᱟᱫᱚ ᱦᱳᱭ ᱮᱸ ᱯᱷᱩᱴᱵᱚᱞ ᱠᱷᱮᱞ‌ ᱫᱚ ᱛᱟᱦᱚᱞᱮ ᱪᱮᱜ ᱞᱮᱠᱟ ᱚᱝᱠᱟ ᱠᱩᱥᱤᱭᱟᱜ ᱜᱮᱭᱟ ᱵᱟᱝ?
ᱦᱮᱸ ᱠᱷᱮᱞ ᱠᱚ ᱫᱚᱧ ᱠᱩᱥᱤᱭᱟᱜ ᱜᱮᱭᱟ ᱾ ᱟᱫᱚ ᱤᱱᱟᱹ ᱠᱷᱟᱱ ᱫᱩᱲᱩᱵ ᱠᱟᱛᱮᱜ ᱧᱮᱞ ᱦᱩᱭᱩᱜ-ᱟ ᱚᱱᱟ ᱦᱚᱸ ᱟᱰᱤ ᱱᱟᱯᱟᱭ ᱵᱩᱡᱷᱟᱹᱜ ᱜᱮᱭᱟ ᱯᱷᱩᱴᱵᱚᱞ ᱠᱷᱮᱞ ᱦᱚᱸ ᱚᱱᱟ ᱠᱷᱟᱱ ᱦᱟᱨ ᱪᱤᱛ ᱢᱮᱱᱟᱜ-ᱟ ᱥᱮ ᱾ ᱛᱚ ᱦᱚᱸᱜ-ᱚ ᱱᱚᱣᱟ ᱠᱚ ᱱᱟᱯᱟᱭ ᱜᱤᱧ ᱠᱩᱥᱤᱭᱟᱜ ᱜᱮᱭᱟ ᱾
ᱦᱳᱭ ᱦᱳᱭ ᱾ ᱟᱫᱚ ᱛᱟᱦᱚᱞᱮ ᱮᱸᱜ ᱱᱚᱝᱠᱟ ᱡᱩᱫᱤ ᱦᱳᱭ ᱛᱳ ᱢᱮᱫᱴᱟᱝ ᱦᱚᱭᱛᱚ ᱱᱚᱝᱠᱟᱭ ᱮᱸᱭ ᱵᱟᱡᱟᱣ ᱱᱟ ᱟᱫᱚ ᱦᱚᱸᱭ ᱡᱟᱦᱟᱸ ᱧᱮᱞ ᱦᱚᱲ ᱟᱫᱚ‌ ᱦᱚᱸᱜ-ᱱᱚ ᱠᱩ ᱦᱚᱸ ᱠᱟᱹᱴᱤᱡ ᱢᱟᱱᱮ ᱢᱚᱱᱮ ᱨᱮ ᱠᱟᱹᱴᱤᱡ ᱮ ᱠᱷᱟᱨᱟᱯ ᱫᱚᱠᱚ ᱵᱩᱡᱷᱟᱹᱣᱟ ᱥᱮ ᱪᱮᱫ ᱞᱮᱠᱟ?
ᱦᱮᱸ ᱠᱷᱟᱨᱟᱯ ᱫᱚ ᱵᱩᱡᱷᱟᱹᱜ ᱦᱮᱸ ᱦᱮᱸ, ᱛᱚ ᱠᱷᱟᱨᱟᱯ ᱫᱚ ᱫᱚᱢᱮ ᱜᱮ ᱵᱩᱡᱷᱟᱹᱜ ᱜᱮᱭᱟ ᱟᱫᱚ ᱚᱸᱜ ᱠᱷᱟᱨᱟᱯ ᱫᱚ ᱱᱟ ᱠᱷᱟᱱ ᱵᱩᱡᱷᱟᱹᱣ ᱫᱚ ᱵᱩᱡᱷᱟᱹᱜ ᱜᱮᱭᱟ ᱟᱫᱚ ᱟᱹᱜ ᱠᱷᱮᱞ ᱨᱮᱢᱟ ᱛᱚ ᱱᱚᱝᱠᱟ ᱫᱚ ᱵᱟᱡᱟᱣ ᱫᱚ ᱵᱟᱡᱟᱣ ᱠᱚ ᱥᱮ ᱱᱚᱝᱠᱟ ᱱᱟᱜ ᱫᱚ ᱡᱮᱦᱮᱛᱩ ᱵᱟᱨ ᱯᱟᱦᱴᱟ ᱥᱮᱜ ᱠᱷᱚᱱᱟᱜ ᱢᱤᱫᱴᱮᱱ ᱚ ᱡᱳᱨ ᱠᱚᱫᱚᱢ ᱛᱮ ᱪᱟᱞᱟᱜ-ᱟ ᱥᱮ ᱢᱮᱫᱴᱮᱱ ᱴᱮᱠᱠᱟ ᱴᱮᱠᱠᱤ ᱨᱮᱱᱟᱜ ᱠᱤ ᱪᱟᱞᱟᱜ-ᱟ, ᱛᱚ ᱱᱚᱝᱠᱟ ᱠᱚᱫᱚ ᱦᱩᱭᱩᱜ ᱜᱮᱭᱟ ᱥᱮ ᱠᱷᱟᱨᱟᱯ ᱦᱚᱸ ᱚᱜ, ᱚᱻ ᱧᱮᱞ ᱥᱚᱩᱢᱟᱹᱭ ᱫᱚ ᱩᱸ ᱵᱩᱡᱷᱟᱹᱜ ᱜᱮᱭᱟ ᱾
ᱦᱳᱭ, ᱟᱫᱚ ᱦᱮᱸ ᱥᱟᱨᱤ ᱜᱮ ᱱᱚᱣᱟ ᱫᱚ ᱠᱷᱟᱱ ᱱᱚᱝᱠᱟ ᱧᱮᱞ ᱡᱟᱦᱟᱸ ᱧᱮᱞ ᱦᱚᱲ ᱠᱚᱠᱚ ᱪᱟᱞᱟᱜ-ᱟ ᱩᱱᱠᱩ ᱠᱚ ᱱᱚᱣᱟ ᱫᱩᱠ ᱫᱩᱠ ᱫᱚ ᱵᱩᱡᱷᱟᱹᱜ ᱜᱮᱭᱟ ᱢᱤᱫ ᱦᱚᱲᱮ ᱵᱟᱡᱟᱣ ᱞᱮᱱᱠᱷᱟᱱ ᱟᱫᱚ ᱱᱚᱣᱟ ᱫᱚ ᱴᱤᱫᱴᱟᱝ ᱡᱤᱛᱟᱹᱣ ᱨᱮᱱᱟᱜ ᱢᱮᱫᱴᱟᱝ ᱠᱷᱮᱞᱳᱰ ᱠᱟᱱᱟ ᱾ ᱫᱟᱲᱤ‌ ᱱᱩᱠᱩ ᱠᱚ ᱱᱚᱠᱟ ᱠᱚ ᱢᱚᱱᱮᱭᱟ ᱡᱮ ᱟᱞᱮ ᱞᱮ ᱡᱤᱛᱟᱹᱣ ᱟᱞᱮ ᱤᱭᱟ. ᱜᱮ ᱠᱟᱹᱴᱤᱡ ᱞᱮ ᱵᱷᱟᱜᱮ ᱞᱮ ᱠᱷᱟᱴᱟᱣ ᱞᱮᱱ ᱜᱮ ᱾ ᱟᱨ ᱱᱩᱠᱩ ᱦᱚᱸᱠᱚ ᱢᱚᱱᱮᱭᱟ ᱟᱮᱞ ᱠᱟᱹᱴᱤᱡ ᱞᱮ ᱠᱷᱟᱴᱟᱣ ᱞᱮᱱ ᱜᱮ ᱟᱫᱚ ᱚᱱᱠᱟ ᱚᱱᱠᱟ ᱥᱮ ᱢᱤᱫ ᱚᱠᱛᱚ ᱫᱚ ᱠᱷᱟᱱ ᱟᱫᱚ ᱚᱱᱠᱟ ᱵᱟᱣᱩᱞ ᱥᱮ ᱚᱱᱠᱟ ᱵᱟᱡᱟᱣ ᱫᱚ ᱦᱩᱭ ᱜᱚᱫᱚᱜ ᱜᱮᱭᱟ᱾ ᱟᱫᱚ ᱥᱟᱹᱨᱤ ᱠᱟᱛᱷᱟ ᱜᱮ ᱠᱟᱱᱟ ᱠᱷᱮᱞ ᱨᱮᱫᱚ ᱱᱚᱣᱟ ᱠᱚᱫᱚ ᱢᱟ ᱛᱟᱦᱮᱱ ᱜᱮᱭᱟ ᱦᱟᱨ ᱡᱤᱛ ᱦᱚᱸ ᱢᱮᱱᱟᱜ ᱜᱮᱭᱟ᱾ ᱟᱫᱚ ᱡᱮ ᱱᱩᱭ ᱦᱟᱨᱟᱣᱱᱟᱭ ᱢᱮᱱᱛᱮ ᱟᱫᱚ ᱟᱱᱟ ᱫᱩᱠ ᱦᱳᱭ ᱟᱫᱚ ᱱᱚᱣᱟ ᱠᱚᱫᱚ ᱫᱩᱠ ᱧᱟᱢᱚᱜ ᱨᱮᱦᱚᱸ ᱟᱫᱚ ᱱᱚᱣᱟ ᱫᱚ ᱦᱟᱨ ᱡᱤᱛ ᱢᱮᱱᱟᱜ ᱟᱥᱮ ᱢᱤᱫᱴᱟᱝ ᱦᱟᱨ
ᱦᱳᱭ᱾ ᱟᱫᱚ ᱛᱟᱦᱚᱞᱮ ᱩᱸᱜ ᱟᱞᱮ ᱱᱚᱣᱟ ᱠᱚᱨᱮ ᱫᱚ ᱠᱷᱮᱞ ᱦᱩᱭ ᱵᱟᱲᱟᱜ ᱜᱮᱭᱟ᱾ ᱟᱞᱮ ᱱᱚᱣᱟ ᱠᱚᱨᱮᱜ ᱦᱚᱸ᱾ ᱟᱫᱚ ᱚᱱᱠᱟ ᱧᱮᱞ ᱠᱚ ᱪᱟᱞᱟᱣ ᱵᱟᱲᱟ ᱦᱩᱭᱩᱜ ᱜᱮᱭᱟ ᱧᱮᱞ ᱠᱚᱦᱚᱸ ᱟᱨ ᱱᱚᱝᱠᱟ ᱠᱷᱮᱞ ᱵᱟᱲᱟ ᱦᱚᱸ ᱦᱩᱭᱩᱜ ᱜᱮᱭᱟ᱾ ᱟᱫᱚ ᱠᱷᱮᱞ ᱫᱚ ᱠᱟ ᱵᱷᱟᱜᱮ ᱫᱚ ᱵᱷᱟᱜᱮ ᱵᱷᱟᱜᱮ ᱞᱮᱠᱷᱟᱱ ᱵᱷᱟᱜᱮ ᱡᱤᱱᱤᱥ ᱟᱨ ᱵᱟᱠᱷᱟᱱ ᱵᱟᱹᱲᱤᱡ ᱞᱮᱠᱷᱟᱱ ᱵᱟᱹᱲᱤᱡ ᱡᱤᱱᱤᱥ ᱡᱩᱫᱤ ᱱᱚᱝ ᱠᱚᱢ ᱢᱮᱱᱟ᱾